ᱦᱩᱸ ᱦᱮᱞᱳ᱾ ᱨᱚᱲ ᱟᱡᱚᱢᱚᱜ ᱠᱟᱱᱟ ᱛᱚ ᱦᱩᱸ ᱛᱟᱨᱯᱚᱨᱮ ᱡᱚᱢ ᱵᱟᱲᱟ ᱠᱚᱫᱚ ᱦᱩᱭᱱᱟ
ᱦᱮᱸ ᱪᱚᱢᱯᱟᱲ ᱠᱚ ᱟᱢᱟᱜ ᱡᱚᱢ ᱯᱟᱲᱟ ᱠᱚᱱᱟ
ᱟᱹᱣᱨᱤ ᱡᱚᱢ ᱵᱟᱲᱟ ᱦᱩᱭᱩᱜᱼᱟ ᱡᱚᱢ ᱵᱟᱲᱟ ᱦᱩᱭᱩᱜᱼᱟ ᱛᱟᱨᱯᱚᱨᱮ ᱟᱹᱰᱤ ᱨᱟᱥᱛᱟᱢ ᱦᱚᱸ ᱵᱟᱡᱟᱣ ᱮᱱᱟ ᱛᱚ ᱛᱟᱨᱯᱚᱨᱮ ᱦᱮᱸ ᱦᱮᱸ ᱱᱤᱭᱟᱹ ᱜᱷᱟᱹᱲᱤᱡ ᱫᱚ ᱚᱲᱟᱜ ᱠᱚᱨᱮ ᱜᱮ ᱛᱟᱨᱯᱚᱨᱮ ᱟᱵᱚ ᱡᱟᱦᱟᱸ ᱵᱚᱱ ᱡᱟᱦᱟᱸ ᱠᱚᱫᱚ ᱵᱚᱱ ᱯᱟᱲᱦᱟᱜ ᱠᱟᱱᱟ ᱛᱟᱨᱯᱚᱨᱮ ᱵᱚᱱ ᱠᱟᱹᱢᱤᱭᱮᱫᱟ
ᱦᱚᱭ
ᱠᱟᱹᱢᱤ ᱠᱚᱢᱟ ᱢᱮᱱᱟᱜ ᱜᱮ ᱟᱨ ᱚᱞᱚᱜ ᱯᱟᱲᱦᱟᱣ ᱦᱚᱸ ᱢᱮᱱᱟᱜ ᱜᱮ ᱟᱫᱚ ᱚᱱᱟ ᱥᱟᱶ ᱥᱟᱶ ᱛᱮᱦᱚᱸ ᱦᱚᱲᱢᱚ ᱡᱤᱣᱤ ᱵᱮᱥ ᱫᱚᱦᱚ ᱞᱟᱹᱜᱤᱫ ᱥᱮ ᱢᱚᱱᱮ ᱠᱚ ᱯᱷᱟᱨᱪᱟ ᱞᱟᱹᱜᱤᱫ ᱟᱵᱚ ᱵᱚᱱ ᱢᱟᱱᱮ ᱠᱷᱮᱞᱳᱰ ᱵᱚᱦᱚᱸ ᱫᱚᱨᱠᱟᱨ ᱠᱟᱱ ᱛᱟᱵᱚᱱᱟ ᱟᱫᱚ ᱚᱱᱠᱟ ᱟᱯᱮ ᱫᱤᱥᱚᱢ ᱫᱚ ᱪᱮᱫ ᱠᱚᱯᱮ ᱠᱷᱮᱞᱳᱰ ᱠᱟᱱ ᱛᱟᱵᱚᱱᱟ ᱛᱟᱦᱚᱞᱮ
ᱟᱞᱮ ᱫᱤᱥᱚᱢ ᱢᱟ ᱱᱚᱛᱮ ᱫᱚ ᱢᱟᱱᱮ ᱵᱚᱞ ᱠᱷᱮᱞᱳᱰ ᱜᱮ ᱵᱮᱥᱤᱨ ᱵᱷᱟᱜᱽ ᱠᱷᱮᱞ ᱦᱩᱭ ᱵᱟᱲᱟ ᱦᱩᱭᱩᱜ ᱠᱟᱱ ᱜᱮᱭᱟ ᱟᱨ ᱚᱱᱟ ᱠᱚᱜᱮ ᱚᱱᱟ ᱠᱚ ᱞᱤᱭ ᱫᱟᱜᱮ ᱪᱚᱨᱪᱟ ᱠᱚ ᱦᱩᱭᱩᱜ ᱠᱟᱱᱟ
ᱦᱚ ᱵᱚᱞ ᱠᱷᱮᱞ ᱵᱟᱫ ᱛᱮᱦᱚᱸ ᱟᱨᱦᱚ ᱟᱹᱰᱤᱜᱟᱱ ᱠᱷᱮᱞᱳᱰ ᱠᱚᱜᱮ ᱢᱮᱱᱟᱜᱼᱟ ᱠᱤᱨᱠᱮᱴ ᱛᱟᱨᱯᱚᱨᱮ ᱚᱱᱟ ᱦᱩᱰᱤᱧ ᱵᱚᱞ ᱡᱟᱦᱟᱸ ᱫᱚᱠᱚ ᱢᱮᱛᱟᱜ ᱠᱟᱱᱟ ᱯᱷᱩᱴ ᱴᱮᱱᱤᱥ ᱟᱞᱮᱥᱮᱫ ᱫᱚ ᱟᱨ
ᱵᱷᱚᱞᱤᱵᱚᱞ ᱟᱯᱮ ᱫᱚ ᱛᱟᱦᱚᱞᱮ ᱚᱱᱟ ᱯᱷᱩᱴᱵᱚᱞ ᱜᱮ ᱡᱟᱹᱥᱛᱤ ᱠᱟᱨᱛᱮ ᱦᱩᱭᱩᱜ ᱠᱟᱱᱟ
ᱦᱚᱭ ᱦᱚᱭ ᱟᱞᱮᱰᱮᱚ ᱯᱷᱩᱴᱚᱞ ᱜᱮ ᱡᱟᱹᱥᱛᱤ ᱟᱨ ᱯᱷᱩᱰᱤᱝ ᱵᱚᱞ ᱫᱚ ᱡᱮᱴᱟ ᱯᱷᱩᱤᱥ ᱮᱢ ᱞᱟᱹᱭ ᱠᱮᱫ ᱚᱱᱟ ᱵᱚᱞ ᱠᱚᱫᱚ ᱚᱱᱟ ᱫᱚ ᱠᱟᱹᱴᱤᱡ ᱜᱤᱫᱽᱨᱟᱹ ᱠᱚ ᱠᱷᱮᱞ ᱵᱟᱲᱟᱭᱮᱫᱟ ᱛᱚ ᱟᱨ ᱢᱟᱨᱟᱝ ᱠᱚᱫᱚ ᱞᱟᱹᱴᱩ ᱞᱟᱹᱴᱩ ᱠᱚᱫᱚ ᱢᱟᱱᱮ ᱯᱷᱩᱴᱵᱚᱞ ᱠᱚ ᱠᱷᱮᱞ ᱵᱟᱲᱟᱭᱮᱫᱟ
ᱚ
ᱟᱨ ᱡᱮᱴᱟ ᱚᱱᱟ ᱠᱨᱤᱠᱮᱴ ᱠᱨᱤᱠᱮᱴ ᱫᱚ ᱵᱟᱠᱚ ᱠᱷᱮᱞ ᱵᱟᱲᱟᱭ ᱜᱮᱭᱟ ᱱᱤᱛ ᱫᱚ
ᱦᱮᱸ ᱦᱮᱸ
ᱯᱷᱩᱴᱵᱚᱞ ᱜᱮ ᱡᱟᱹᱥᱛᱤ ᱠᱷᱮᱞ ᱵᱟᱲᱟᱭ ᱜᱮᱭᱟ
ᱟᱪᱷᱟ ᱟᱪᱷᱟ ᱛᱟᱦᱚᱞᱮ ᱚᱱᱟ ᱯᱷᱩᱴᱵᱚᱞ ᱠᱷᱮᱞᱚᱰ ᱦᱚᱸ ᱟᱵᱚ ᱥᱟᱱᱛᱟᱲ ᱫᱚ ᱟᱹᱰᱤ ᱧᱮᱞᱚᱜ ᱠᱟᱱᱟ ᱟᱹᱰᱤ ᱡᱟᱹᱥᱛᱤ ᱠᱚ ᱠᱩᱥᱤᱭᱟᱛᱟᱵᱚᱱ ᱠᱟᱱᱟ ᱟᱨ ᱟᱹᱰᱤ ᱞᱟᱯᱷᱟᱝ ᱥᱮᱫ ᱦᱚᱸᱠᱚ ᱠᱷᱮᱞᱚᱰ ᱠᱟᱱ ᱛᱟᱵᱚᱱᱟ ᱟᱨ ᱟᱹᱰᱤ ᱧᱩᱛᱩᱢᱟᱱ ᱧᱩᱛᱩᱢᱟᱱ ᱟᱵᱚᱨᱮᱱ ᱥᱟᱱᱛᱟᱲ ᱠᱷᱮᱞᱳᱰᱤᱭᱟᱹ ᱠᱚᱣᱟᱜ ᱧᱩᱛᱩᱢ ᱠᱚᱦᱚᱸ ᱟᱸᱡᱚᱢᱚᱜ ᱠᱟᱱᱟ ᱟᱨ ᱧᱮᱞ ᱦᱚᱸ ᱧᱮᱞᱚᱜ ᱠᱟᱱᱟ ᱥᱳᱥᱟᱞ ᱢᱤᱰᱤᱭᱟ ᱠᱚᱨᱮ ᱦᱮᱸ ᱥᱮ ᱵᱟᱝ?
ᱦᱚᱭ ᱦᱚᱭ
ᱛᱟᱦᱚᱞᱮ ᱟᱯᱮ ᱫᱤᱥᱚᱢ ᱫᱚ ᱪᱮᱫ ᱞᱮᱠᱟ ᱨᱮᱱᱟᱜ ᱠᱷᱮᱞ ᱡᱟᱹᱥᱛᱤ ᱦᱩᱭᱩᱜᱳ ᱠᱟᱱᱟ ᱡᱟᱦᱟᱸ ᱫᱚ ᱟᱹᱰᱤ ᱨᱚᱠᱚᱢ ᱠᱷᱮᱞ ᱢᱮᱱᱟᱜ ᱛᱟᱵᱚᱱᱟ ᱛᱚ ᱯᱷᱩᱴᱵᱚᱞ ᱨᱮᱦᱚᱸ ᱡᱟᱦᱟᱸ ᱫᱚ ᱴᱟᱠᱟ ᱯᱚᱭᱥᱟ ᱨᱮᱱᱟᱜ ᱛᱟᱨᱯᱚᱨᱮ ᱚᱠᱟ ᱚᱠᱟ ᱡᱟᱭᱜᱟ ᱠᱚᱨᱮᱫ ᱵᱚᱱ ᱧᱮᱞᱚᱜᱼᱟ ᱥᱩᱠᱨᱤ ᱠᱚᱵᱚ ᱫᱟᱱ ᱮᱢᱟ ᱮᱢ ᱠᱚᱣᱟ ᱠᱚ ᱥᱤᱨᱯᱟᱹ ᱦᱤᱥᱟᱹᱵ ᱛᱮ ᱟᱨ ᱚᱱᱟ ᱥᱟᱶ ᱛᱮᱦᱚᱸ ᱧᱮᱞᱚᱜᱼᱟ ᱦᱩᱰᱤᱧ ᱠᱷᱮᱞᱚᱰ ᱠᱚᱫᱚ ᱚᱱᱠᱟ ᱵᱚᱭᱞᱟᱨ ᱥᱤᱢ ᱠᱚ ᱟᱨ
ᱦᱚᱭ
ᱚᱱᱠᱟ ᱫᱚ ᱟᱨᱦᱚᱸ ᱮᱢᱟᱱ ᱛᱮᱱᱟᱜ ᱠᱚ ᱥᱤᱨᱯᱟᱹ ᱠᱚ ᱛᱟᱦᱮᱱ ᱠᱟᱱ ᱜᱮᱭᱟ᱾ ᱟᱫᱚ ᱪᱮᱫ ᱞᱮᱠᱟ ᱢᱮᱱᱟᱜ ᱵᱤᱥᱤ ᱧᱮᱞ ᱧᱟᱢᱚᱜ ᱠᱟᱱᱟ ᱟᱯᱮ ᱥᱮᱫ ᱫᱚ
ᱟᱞᱮ ᱥᱮᱫᱚ ᱵᱤᱨ ᱫᱤᱥᱚᱢ ᱢᱟᱱᱮ ᱵᱚᱭᱞᱟᱨ᱾ ᱠᱚᱢ ᱜᱮ ᱧᱮᱞ ᱧᱟᱢᱚᱜ ᱠᱟᱱᱟ᱾ ᱟᱨ ᱵᱮᱥᱤᱨ ᱵᱷᱟᱜᱽ ᱱᱮᱛᱟᱨ ᱠᱷᱮᱞ ᱧᱟᱢᱚᱜ ᱠᱟᱱᱟ ᱡᱮ ᱢᱟᱱᱮ ᱵᱮᱥ ᱴᱟᱠᱟ ᱢᱟᱱᱮ ᱯᱚᱭᱥᱟ ᱜᱮ, ᱯᱚᱭᱥᱟ ᱫᱤᱭ ᱠᱷᱮᱹᱞ ᱜᱮ, ᱢᱟᱱᱮ ᱯᱚᱭᱥᱟ ᱠᱚ ᱮᱢ ᱵᱟᱲᱟᱜ ᱠᱟᱱᱟ ᱯᱨᱟᱭᱤᱡ ᱠᱚ ᱫᱚ ᱟᱨ ᱥᱩᱠᱨᱤ ᱦᱚᱸ ᱠᱷᱩᱵ ᱮᱴᱟᱜ ᱞᱟᱦᱟᱛᱮ ᱫᱚᱢᱮ ᱠᱚ ᱮᱢ ᱵᱟᱲᱟ ᱠᱮᱭᱟ᱾ ᱱᱮᱛᱟᱨ ᱢᱟ ᱩᱱᱠᱩ ᱥᱩᱠᱨᱤ ᱦᱚᱸ ᱵᱟᱠᱚ ᱮᱢᱚᱜ ᱠᱟᱱ ᱜᱮᱭᱟ᱾ ᱱᱮᱛᱟᱨ ᱥᱩᱫᱩ ᱯᱚᱭᱥᱟ ᱜᱮ ᱢᱟᱱᱮ ᱪᱟᱵᱟ ᱞᱮᱠᱟ ᱪᱟᱵᱟ ᱞᱮᱠᱟ ᱜᱮ ᱦᱩᱭ ᱠᱟᱱᱟ ᱢᱤᱫᱵᱟᱨ ᱡᱟᱭᱜᱟ ᱨᱮ ᱦᱩᱭᱩᱜ ᱠᱟᱱᱟ ᱵᱮᱥᱤᱨ ᱵᱷᱟᱜᱽ ᱯᱚᱭᱥᱟ ᱜᱮᱠᱚ ᱮᱢ ᱵᱟᱲᱟᱜ ᱠᱟᱱᱟ᱾
ᱟᱪᱪᱷᱟ ᱟᱪᱪᱷᱟ, ᱟᱫᱚ ᱱᱤᱛᱚᱜ ᱡᱟᱦᱟᱸᱞᱮᱠᱟ ᱧᱮᱞᱚᱜ ᱠᱟᱱᱟ, ᱟᱛᱳ ᱫᱤᱥᱚᱢ ᱨᱮ ᱞᱟᱦᱟᱛᱮ ᱡᱟᱦᱟᱸ ᱞᱮᱠᱟ ᱥᱩᱠᱨᱤ ᱠᱚ ᱟᱹᱰᱤ ᱡᱟᱹᱥᱛᱤ ᱠᱚ ᱧᱮᱞ ᱠᱚᱜᱼᱟ᱾ ᱟᱫᱚ ᱚᱝᱠᱟ ᱥᱩᱠᱨᱤ ᱠᱚᱦᱚᱸ ᱟᱹᱛᱩ ᱫᱤᱥᱚᱢ ᱨᱮ ᱵᱟᱠᱚ ᱧᱮᱞᱚᱜ ᱠᱟᱱᱟ᱾ ᱮ ᱠᱟᱨᱚᱱ ᱛᱮ, ᱟ ᱱᱤᱡ ᱡᱤᱭᱟᱹ ᱨᱟᱜ ᱢᱚᱱᱮ ᱦᱳᱭᱜ ᱠᱟᱱᱟ, ᱥᱩᱠᱨᱤ ᱠᱚᱫᱚ ᱳᱡᱚᱱᱮ ᱛᱮ ᱵᱟᱠᱚ ᱮᱢᱮᱫ ᱠᱚᱣᱟ᱾
ᱦᱩᱭ ᱫᱟᱲᱮᱭᱟᱜᱼᱟ᱾ ᱦᱳᱭ ᱦᱚᱭ᱾ ᱱᱮᱛᱟᱨ ᱢᱟ ᱥᱩᱠᱨᱤ ᱦᱚᱸ ᱵᱮᱥᱤ ᱡᱟᱹᱥᱛᱤ ᱦᱚᱸ ᱵᱟᱹᱱᱩᱜ ᱠᱚᱣᱟ᱾ ᱟᱨᱟᱛᱳ ᱯᱟᱲᱟ ᱠᱚᱨᱮ ᱵᱟᱠᱚ ᱧᱮᱞ ᱧᱟᱢᱚᱜ ᱠᱟᱱᱟ ᱩᱱᱟᱹᱜ᱾
ᱦᱩᱸ ᱟᱫᱚ ᱚᱱᱟ ᱠᱟᱨᱚᱱ ᱛᱮᱜᱮ ᱦᱳᱭᱛᱚ᱾ ᱥᱟᱞᱟᱹᱭ ᱢᱮ,
ᱛᱚ ᱟᱯᱮ ᱚᱱᱛᱮ ᱫᱚ ᱛᱟᱦᱞᱮ, ᱵᱚᱞ ᱠᱷᱮᱹᱞ ᱠᱚ ᱦᱩᱭ ᱵᱟᱲᱟᱜ ᱜᱮᱭᱟ ᱥᱮ ᱵᱟᱝ
ᱦᱮᱸ, ᱟᱞᱮ ᱱᱚᱛᱮ ᱦᱚᱸ ᱵᱚᱞ ᱠᱷᱮᱹᱞ ᱫᱚ ᱦᱩᱭᱩᱜᱼᱟ᱾ ᱚᱱᱟ ᱥᱩᱠᱨᱤ ᱠᱷᱮᱹᱞ ᱫᱚ ᱟᱹᱰᱤ ᱠᱚᱢ ᱜᱮ ᱦᱩᱭᱩᱜ ᱠᱟᱱᱟ᱾ ᱵᱚᱲᱚ ᱵᱚᱲᱚ ᱡᱟᱦᱟᱸ ᱫᱷᱟᱢᱟᱠᱟ ᱠᱚ᱾ ᱚᱱᱟ, ᱟᱹᱰᱤ ᱴᱟᱠᱟ ᱨᱮᱱᱟᱜ ᱥᱤᱨᱯᱟᱹ ᱠᱚ ᱠᱚ ᱮᱢᱮᱫᱟ᱾ ᱚᱝᱠᱟᱱᱟᱜ ᱠᱷᱮᱹᱞ ᱜᱮ ᱡᱟᱹᱥᱛᱤ ᱧᱮᱞ ᱧᱟᱢᱚᱜ ᱠᱟᱱᱟ᱾
ᱵᱚᱞ ᱠᱷᱮᱹᱞ ᱵᱚᱞᱛᱮ ᱚᱱᱟ ᱫᱷᱟᱢᱟᱠᱟ᱾ ᱛᱤᱱ ᱞᱟᱠᱷ, ᱪᱟᱨ ᱞᱟᱠᱷ, ᱯᱟᱸᱪ ᱞᱟᱠᱷ, ᱚᱱᱠᱟ ᱵᱟᱝ?
ᱦᱮᱸ ᱦᱮᱸ, ᱟᱫᱚ ᱚᱝᱠᱟᱱᱟᱜ ᱠᱷᱮᱹᱞ ᱠᱚᱦᱚᱸ ᱦᱩᱸ ᱦᱩᱸ, ᱥᱮᱱ ᱵᱟᱲᱟᱜ ᱜᱮᱭᱟᱞᱮ᱾ ᱟᱫᱚᱞᱮ ᱥᱮᱱ ᱫᱚ ᱥᱮᱱ ᱫᱚᱞᱮ ᱥᱮᱱᱚᱜ ᱜᱮᱭᱟ᱾ ᱟᱫᱚ ᱠᱷᱮᱹᱞ ᱧᱮᱞ ᱠᱚᱫᱚ᱾ ᱟᱫᱚ ᱡᱚᱠᱷᱚᱱ ᱜᱮ, ᱟᱨᱦᱚᱸ ᱞᱟᱹᱴᱷᱩ ᱠᱷᱚᱱ ᱞᱟᱹᱴᱷᱩ ᱫᱷᱟᱢᱟᱠᱟ ᱠᱚ ᱦᱩᱭᱩᱜ ᱠᱟᱱᱟ᱾ ᱠᱷᱮᱹᱞ ᱠᱚ᱾
ᱦᱳᱭ
ᱟᱫᱚ ᱩᱱ ᱡᱚ, ᱩᱱ ᱡᱚᱠᱷᱚᱡ ᱫᱚ ᱧᱮᱞᱚᱜ ᱠᱟᱱᱟ ᱚᱱᱠᱟ, ᱟᱸᱻ ᱵᱤᱱᱟᱹ ᱯᱚᱭᱥᱟ ᱟ ᱥᱮ ᱯᱷᱨᱤ ᱛᱮᱫᱚ, ᱵᱟᱝᱠᱚ ᱠᱷᱮᱞ ᱧᱮᱞ ᱦᱚᱸ ᱵᱟᱠᱚ ᱮᱸ ᱥᱮᱱ ᱦᱚᱪᱚᱣᱟᱜ ᱠᱟᱱᱟ᱾ ᱡᱟᱦᱟᱸ ᱫᱚ, ᱠᱩᱲᱤ ᱴᱟᱠᱟ ᱜᱚᱱᱚᱝ, ᱛᱤᱨᱤᱥ ᱴᱟᱠᱟ, ᱜᱚᱱᱚᱝ ᱚᱝᱠᱟ᱾ ᱯᱚᱭᱥᱟ ᱮᱢ ᱦᱩᱭᱩᱜᱼᱟ, ᱛᱚᱵᱮᱱᱟ ᱠᱷᱮᱹᱞ ᱠᱚ ᱠᱚ ᱮᱸᱻ ᱵᱚᱞᱚ ᱦᱚᱪᱚᱣᱟᱜ ᱠᱟᱱᱟ᱾ ᱟᱫᱚ ᱚᱝᱠᱟ ᱧᱮᱞ ᱧᱟᱢᱚᱜ ᱠᱟᱱᱟ ᱥᱮ ᱵᱟᱝ ᱟᱯᱮᱥᱮᱫ ᱫᱚ ᱡᱮ ᱚᱝᱠᱟ ᱠᱷᱮᱹᱞ ᱧᱮᱞ ᱛᱮᱦᱚᱸ ᱯᱚᱭᱥᱟ ᱠᱚ ᱦᱟᱛᱟᱣ ᱮᱫᱟ ᱢᱮᱱᱛᱮ᱾
ᱦᱮᱸ, ᱟᱞᱮ ᱥᱮᱫ ᱦᱚᱸ ᱚᱝᱠᱟᱜ ᱜᱮ ᱠᱚ ᱦᱩᱭ ᱵᱟᱲᱟᱜ ᱜᱮᱭᱟ ᱟᱨ ᱜᱚᱝᱠᱮ ᱟᱯᱮ ᱥᱮᱫ ᱢᱟ ᱠᱩᱲᱤ ᱴᱟᱠᱟ ᱜᱚᱱᱚᱝ ᱮᱢ ᱞᱮ ᱠᱮᱫᱟ᱾ ᱟᱞᱮ ᱥᱮᱫ ᱢᱟ ᱡᱟᱹᱥᱛᱤ ᱜᱮ ᱠᱟᱹᱴᱤᱡ ᱠᱚ ᱦᱟᱛᱟᱣ ᱮᱫᱟ᱾ ᱡᱮᱢᱚᱱ ᱪᱚᱞᱤᱥ ᱴᱟᱠᱟ ᱯᱚᱧᱪᱟᱥ ᱴᱟᱠᱟ ᱫᱷᱵᱤᱡ ᱠᱚ ᱦᱟᱛᱟᱣ ᱮᱫᱟ ᱾ ᱢᱟᱱᱤᱥᱟ ᱨᱮᱱᱟᱜ ᱠᱷᱮᱞ ᱧᱮᱞ ᱞᱟᱹᱜᱤᱫ᱾
ᱟᱪᱷᱟ, ᱠᱷᱮᱞ ᱧᱮᱞ ᱞᱟᱹᱜᱤᱫ ᱛᱮᱜᱮ᱾
ᱦᱳᱭ
ᱟᱨᱦᱚᱸ ᱠᱷᱮᱹᱞ ᱧᱮᱞ ᱨᱮᱜᱮ, ᱪᱚᱞᱞᱤᱥ ᱴᱟᱠᱟ, ᱯᱚᱧᱪᱟᱥ ᱴᱟᱠᱟ, ᱞᱟᱜᱟᱣ ᱜᱚᱫᱚᱜ ᱠᱟᱱᱟ᱾ ᱟᱨ ᱚᱱᱟ ᱟᱨᱚ ᱡᱚᱢ ᱧᱩ ᱢᱮᱱᱟᱜᱼᱟ᱾ ᱛᱟᱨᱯᱚᱨᱮ ᱟᱨᱦᱚᱸ ᱪᱟᱞᱟᱣ ᱠᱷᱚᱨᱚᱪ ᱠᱷᱚᱨᱪᱟ ᱢᱮᱱᱟᱜᱼᱟ᱾ ᱦᱮᱸ, ᱦᱮᱸ ᱥᱮ ᱵᱟᱝ?
ᱨᱚᱲᱚ ᱵᱟᱝ ᱟᱸᱡᱚᱢᱚᱜ ᱠᱟᱱᱟ ᱠᱟᱹᱴᱤᱡ ᱾
ᱟᱨ ᱱᱤᱡᱮᱨᱟᱜ ᱠᱚᱦᱚᱸ ᱠᱷᱚᱨᱪᱟ ᱫᱚ ᱛᱟᱦᱮᱱ ᱜᱮᱭᱟ ᱡᱚᱢ ᱧᱩ ᱨᱮᱱᱟᱜ ᱠᱷᱚᱨᱪᱟ ᱠᱚᱫᱚ ᱨᱮᱸᱜᱮᱡ ᱛᱟᱦᱮᱱ ᱜᱮᱭᱟ
ᱩᱸ ᱦᱩᱸ
ᱱᱤᱡᱮᱨᱟᱜ ᱯᱚᱭᱥᱟ ᱛᱮᱜᱮ ᱟᱨᱠᱤ ᱚᱱᱟ ᱠᱟᱹᱴᱤᱡ ᱡᱟᱹᱥᱛᱤ ᱜᱮ ᱡᱟᱹᱥᱛᱤ ᱜᱮ ᱵᱚᱱ ᱦᱟᱛᱟᱣ ᱞᱮᱠᱟ ᱢᱚᱱᱮ ᱮᱫ ᱠᱟᱱ ᱞᱮᱠᱟ ᱦᱩᱭᱩᱜ ᱠᱟᱱᱟ
ᱩᱸᱻ ᱡᱟᱹᱥᱛᱤ ᱧᱚᱜ ᱜᱮ ᱠᱷᱚᱨᱚᱪᱚᱜ ᱠᱟᱱᱟ ᱦᱮᱸ ᱥᱮ ᱵᱟᱝ ᱾ ᱛᱟᱦᱚᱞᱮ ᱟᱯᱮ ᱚᱱᱟ ᱫᱤᱥᱚᱢ ᱫᱚ ᱛᱟᱦᱞᱮ ᱟᱯᱮ ᱠᱚᱫᱚ ᱯᱮ ᱠᱷᱮᱞ ᱵᱟᱲᱟᱭ ᱜᱮᱭᱟ ᱥᱮ ᱵᱟᱝ ᱟᱯᱮᱭᱟᱜ ᱡᱟᱦᱟᱸ ᱟᱛᱳ ᱥᱮ ᱢᱤᱫᱴᱟᱝ ᱢᱤᱫᱴᱟᱝ ᱟᱛᱳ ᱦᱚᱸ ᱵᱟᱨᱭᱟ ᱯᱤᱭᱟ ᱟᱛᱳ ᱛᱮᱦᱚᱸ ᱢᱤᱫᱴᱟᱝ ᱴᱤᱢ ᱠᱚ ᱛᱮᱭᱟᱨ ᱮᱫᱟ ᱟᱫᱚ ᱟᱯᱮᱭᱟᱜ ᱚᱱᱠᱟ ᱴᱤᱢ ᱠᱚ ᱥᱮ ᱟᱹᱛᱩ ᱠᱚᱨᱮᱱᱟᱜ ᱴᱤᱢ ᱠᱚ ᱢᱮᱱᱟᱜ-ᱟ ᱥᱮ ᱵᱟᱝ?
ᱦᱮᱸ ᱟᱛᱳ ᱠᱚᱨᱮᱱᱟᱜ ᱴᱤᱢ ᱫᱚ ᱢᱮᱱᱟᱜ ᱠᱟᱜ ᱜᱮᱭᱟ ᱵᱟᱹᱱᱩᱜ ᱫᱚ ᱵᱟᱝ ᱢᱟᱱᱮ ᱢᱮᱱᱟᱜ ᱠᱟᱜ ᱨᱮᱦᱚᱸ ᱯᱮᱭᱟ ᱰᱤ ᱛᱮᱜᱮᱞᱮ ᱠᱷᱮᱞ ᱠᱟᱱᱟ, ᱟᱞᱮ ᱦᱚᱸ ᱯᱮᱭᱟ ᱜᱮ ᱟᱹᱛᱩ ᱢᱮᱱᱟᱜ ᱛᱟᱞᱮᱭᱟ ᱛᱚ ᱾
ᱦᱮᱸ ᱦᱮᱸ ᱾
ᱯᱮᱭᱟ ᱰᱤ ᱛᱮᱜᱮᱞᱮ ᱠᱷᱮᱞ ᱵᱟᱲᱟᱭ ᱚᱱᱠᱟᱜᱮ ᱦᱩᱭ ᱫᱚ ᱦᱩᱭᱩᱜ ᱠᱟᱱᱟ ᱟᱨ ᱠᱷᱮᱞ ᱦᱩᱭᱩᱜ ᱠᱟᱱ ᱨᱮᱦᱚᱸ ᱢᱟᱱᱮ ᱟᱹᱛᱩ ᱰᱟᱹᱦᱤ ᱨᱮᱫᱚ ᱢᱟᱱᱮ ᱴᱩᱨᱱᱟᱢᱮᱱᱴ ᱴᱟᱜ ᱵᱟᱞᱮ ᱠᱷᱩᱞᱟᱹᱣ ᱫᱟᱲᱮᱭᱟᱜ ᱠᱟᱱᱟ ᱾
ᱢᱟᱱᱮ ᱟᱫᱚ ᱱᱤᱡᱮᱨ ᱠᱚᱣᱟᱜ ᱜᱮ ᱴᱷᱤᱠ ᱵᱟᱹᱱᱩᱜ ᱟᱠᱟᱫᱟ ᱚᱱᱟ ᱦᱚᱛᱮᱜᱮ ᱦᱳᱭᱛᱳ ᱠᱷᱮᱞ ᱠᱚ ᱵᱟᱝ ᱠᱷᱩᱞᱟᱹᱜ ᱠᱟᱱ ᱜᱮᱭᱟ ᱾
ᱦᱮᱸ ᱟᱫᱚ ᱟᱯᱮ ᱫᱚ ᱛᱟᱦᱚᱞᱮ ᱚᱱᱟ ᱯᱮ ᱰᱤ ᱡᱟᱦᱟᱸ ᱫᱚ ᱢᱤᱫᱴᱷᱮᱱ ᱜᱮᱯᱮ ᱯᱨᱮᱠᱴᱤᱥ-ᱟ ᱟᱨ ᱥᱩᱨ ᱥᱩᱨ ᱜᱮᱭᱟ ᱟᱛᱳ ᱫᱚ ᱥᱮ ᱪᱮᱫ ᱞᱮᱠᱟ?
ᱦᱳᱭ ᱦᱳᱭ
ᱦᱮᱸ ᱟᱫᱚ ᱯᱮ ᱰᱤ ᱛᱮᱢᱟ ᱡᱚᱠᱷᱚᱱ ᱯᱮ ᱠᱷᱮᱞᱜᱼᱟ ᱛᱟᱦᱚᱞᱮ ᱜᱤᱫᱽᱨᱟᱹ ᱢᱟ ᱟᱹᱰᱤ ᱡᱟᱹᱥᱛᱤ ᱜᱮᱠᱚ ᱩᱰᱚᱸᱜᱚᱜ ᱜᱮ ᱟᱨᱦᱚᱸ ᱾ ᱴᱤᱢ ᱦᱚᱸᱛᱚ ᱢᱤᱫᱴᱟᱝ ᱵᱷᱟᱜᱤ ᱴᱤᱢ ᱛᱮᱭᱟᱨ ᱨᱮᱱᱟᱜ ᱠᱟᱛᱷᱟ ᱜᱮ ᱠᱟᱱᱟ ᱟᱫᱚ ᱪᱮᱫᱮ ᱞᱮᱠᱟ ᱾
ᱴᱤᱢ ᱢᱟ ᱵᱷᱟᱜᱮ ᱴᱤᱢ ᱜᱮ ᱛᱮᱭᱟᱨ ᱨᱮᱱᱟᱜ ᱠᱟᱛᱷᱟ ᱠᱟᱱᱟ ᱠᱤᱱᱛᱩ ᱢᱟᱱᱮ ᱮᱠᱷᱚᱱ ᱜᱤᱫᱽᱨᱟᱹ ᱠᱚᱦᱚᱸ ᱢᱟ ᱴᱷᱤᱠ ᱢᱚᱛᱚᱱ ᱵᱟᱠᱚ ᱵᱮᱥ ᱴᱷᱤᱠ ᱵᱟᱲᱟᱭᱮᱫᱟ ᱾ ᱞᱟᱦᱟ ᱛᱮᱠᱚ ᱠᱷᱮᱞ ᱵᱟᱲᱟ ᱠᱮᱭᱟ ᱵᱴᱤ ᱵᱟᱲᱟ ᱠᱮᱭᱟ ᱵᱷᱟᱭ ᱠᱚ ᱠᱷᱮᱞ ᱠᱟᱱ ᱛᱟᱦᱮᱸᱫ ᱟᱨ ᱱᱮᱛᱟᱨ ᱢᱟ ᱚᱱᱠᱟ ᱦᱚᱸ ᱠᱷᱮᱞ ᱫᱟᱲᱮᱭᱟᱜ ᱠᱟᱱᱟ ᱾ ᱢᱟᱱᱮ ᱯᱩᱨᱟᱹ ᱪᱟᱵᱟ ᱞᱮᱠᱟ ᱪᱟᱵᱟ ᱠᱟᱫᱟ ᱠᱚ ᱢᱟᱱᱮ ᱡᱮ ᱡᱮᱢᱚᱱ ᱠᱷᱮᱞ ᱠᱚ ᱪᱟᱜ ᱠᱟᱱᱟ ᱾ ᱟᱹᱛᱩ ᱠᱷᱚᱱ ᱦᱚᱸ ᱵᱟᱠᱚ ᱪᱟᱞᱟᱣ ᱵᱟᱲᱟᱜ ᱠᱟᱱᱟ ᱡᱮ ᱩᱱᱝᱠᱩ ᱛᱚ ᱚᱱᱱᱳᱦᱚᱲ ᱠᱚ ᱥᱟᱵ ᱫᱟ ᱩᱱᱠᱩᱣᱟᱜ ᱛᱮᱠᱚ ᱪᱟᱞᱟᱣ ᱵᱟᱲᱟᱜ ᱠᱟᱱᱟ ᱾ ᱱᱤᱡᱮᱨ ᱟᱛᱳ ᱠᱷᱚᱱ ᱫᱚ ᱢᱟᱱᱮ ᱚᱱᱟ ᱫᱚ ᱵᱟᱠᱚ ᱪᱟᱞᱟᱣ ᱵᱟᱲᱟᱜ ᱠᱟᱱᱟ ᱾
ᱦᱩᱸ ᱛᱟᱦᱞᱮ ᱟᱹᱛᱩ ᱨᱮᱱᱟᱜ ᱴᱤᱢ ᱫᱚ ᱩᱱᱟᱹᱜ ᱵᱟᱠᱚ ᱜᱩᱨᱩᱛᱛᱚᱣᱟᱜ ᱠᱟᱱᱟ ᱥᱮ ᱵᱟᱝ ᱡᱟᱦᱟᱸ ᱫᱚ ᱟᱠᱚ ᱦᱚᱭᱛᱚ ᱵᱟᱭᱨᱮ ᱛᱮᱠᱚ ᱪᱟᱞᱟᱜ ᱠᱟᱱᱟ ᱾ ᱟᱨ ᱦᱚᱭᱛᱳ ᱴᱟᱠᱟ ᱯᱚᱭᱥᱟ ᱠᱚ ᱮᱢᱟ ᱠᱚ ᱠᱟᱱᱟ ᱾ ᱚᱱᱟ ᱫᱚ ᱟᱵᱚ ᱦᱚᱭᱛᱚ ᱵᱟᱵᱚᱱ ᱵᱩᱡᱷᱟᱹᱣ ᱫᱟᱲᱮᱜ ᱠᱟᱱᱟ, ᱟᱫᱚ ᱚᱱᱟ ᱠᱟᱨᱚᱱ ᱛᱮ ᱛᱚ ᱵᱟᱭᱨᱮ ᱥᱮᱫ ᱜᱮ ᱵᱮᱥᱤ ᱠᱚ ᱢᱮᱸᱫ ᱞᱩᱛᱩᱨ ᱟᱛᱟᱵᱚᱱ ᱠᱟᱱᱟ ᱾
ᱦᱳᱭ ᱱᱟᱣᱟ ᱠᱟᱛᱷᱟ ᱠᱟᱱ ᱜᱮᱭᱟ ᱦᱳᱭ ᱦᱳᱭ ᱱᱟᱣᱟ ᱠᱟᱛᱷᱟ ᱠᱟᱱ ᱜᱮᱭᱟ ᱾
ᱛᱚᱵᱮ ᱱᱚᱣᱟ ᱦᱚᱸ ᱤᱧ ᱞᱟᱹᱭᱟ ᱡᱮ ᱟᱛᱳ ᱠᱚᱨᱮᱱᱟᱜ ᱡᱮ ᱠᱷᱮᱞ ᱠᱚ ᱥᱟᱵ ᱵᱟᱲᱟᱭᱮᱫ ᱠᱟᱱᱟ ᱱᱚᱣᱟ ᱪᱟᱞᱟᱣ ᱞᱟᱹᱠᱛᱤ ᱠᱟᱱᱟ ᱡᱮᱦᱮᱛᱩ ᱟᱛᱳ ᱨᱮᱱ ᱢᱤᱫ ᱢᱟᱱᱮ ᱢᱤᱫᱴᱮᱱ ᱵᱚᱱ ᱢᱤᱫᱴᱮᱱ ᱵ ᱠᱷᱮᱞ ᱵᱟᱲ ᱜᱮᱭᱟ ᱛᱚᱵᱮ ᱪᱟᱞᱟᱣ ᱫᱚ ᱞᱟᱹᱠᱛᱤ ᱠᱟᱱᱟ ᱥᱮ ᱵᱟᱝ ᱠᱟᱱᱟ?
ᱦᱮᱸ ᱪᱟᱞᱟᱣ ᱫᱚ ᱞᱟᱹᱠᱛᱤ ᱠᱟᱱᱟ ᱟᱫᱚ ᱟᱵᱚ ᱡᱩᱫᱤ ᱢᱤᱫ ᱥᱟᱶ ᱛᱮᱵᱚᱱ ᱠᱷᱮᱞᱟ ᱾ ᱟᱨ ᱯᱨᱟᱭᱤᱡᱽ ᱠᱚᱦᱚᱸ ᱵᱚᱱ ᱟᱹᱜᱩᱭᱟ ᱡᱟᱦᱟᱸᱜᱮ ᱾ ᱢᱤᱫ ᱥᱟᱶ ᱛᱮᱵᱚᱱ ᱡᱚᱢ ᱫᱟᱲᱮᱜᱼᱟ, ᱨᱟᱹᱥᱠᱟᱹ ᱫᱟᱲᱮᱜ-ᱟ ᱵᱚᱱ ᱢᱤᱫᱴᱟᱝ ᱟᱞᱟᱫᱟ ᱟᱵᱚ ᱛᱟᱦᱟ ᱨᱮᱦᱚᱸ ᱢᱤᱫᱴᱟᱝ ᱱᱟᱯᱟᱭ ᱮ ᱢᱤᱫᱴᱟᱝ ᱥᱚᱢᱯᱚᱨᱠᱚ ᱥᱮ ᱥᱟᱹᱜᱟᱹᱭ ᱦᱚᱸ ᱢᱤᱫᱴᱟᱝ ᱱᱟᱯᱟᱭ ᱥᱟᱹᱜᱟᱹᱭ ᱧᱮᱞ ᱧᱟᱢᱚᱜᱼᱟ᱾ ᱚᱱᱟ ᱠᱚᱦᱚᱸ ᱟᱵᱚ ᱦᱟᱜ ᱵᱟᱝ ᱧᱮᱞ ᱧᱟᱢᱚᱜ ᱠᱟᱱᱟ ᱱᱤᱛᱚᱜ, ᱚᱱᱠᱟ ᱮᱴᱟᱜ ᱮᱴᱟᱜ ᱴᱤᱢ ᱠᱚᱨᱮᱜ ᱵᱚᱱ ᱠᱷᱮᱞ ᱫᱟ᱾
ᱦᱳᱭ ᱱᱤᱡᱮ ᱱᱤᱡᱮ ᱜᱮ ᱱᱚᱝᱠᱟ ᱨᱟᱜᱟ ᱨᱟᱜᱤ ᱪᱟᱜ ᱠᱟᱱᱟ, ᱟᱨ ᱪᱤᱠᱟᱹᱛᱮ ᱛᱟᱦᱚᱞᱮ ᱢᱤᱫᱴᱟᱝ
ᱦᱩᱸ ᱟᱫᱚ ᱡᱟᱦᱟᱸ ᱞᱮᱠᱟ ᱱᱤᱛᱚᱜ ᱟᱞᱮ ᱫᱤᱥᱚᱢ ᱦᱚᱸ ᱚᱱᱠᱟ ᱜᱮ ᱧᱮᱞᱚᱜ ᱠᱟᱱᱟ ᱟᱫᱚ
ᱦᱳᱭ,
ᱡᱟᱦᱟᱸᱭ ᱫᱚ ᱠᱟᱹᱴᱤᱡ ᱵᱟᱹᱲᱛᱤ ᱧᱚᱜ ᱠᱚ ᱠᱷᱮᱞᱮᱜ ᱛᱟᱵᱚᱱᱟ, ᱩᱱᱠᱩ ᱫᱚ ᱟᱛᱳ ᱟᱛᱳ ᱨᱮᱱᱟᱜ ᱫᱚ ᱟᱫᱚ ᱵᱟᱠᱚ ᱠᱷᱮᱞ ᱫᱟ ᱥᱮ ᱞᱟᱡᱟᱣ ᱠᱚ ᱵᱩᱡᱷᱟᱹᱣ ᱮᱫᱟ ᱚᱱᱠᱟ ᱱᱟᱜ ᱦᱚᱸ ᱧᱮᱞ ᱧᱟᱢᱚᱜ
ᱟᱫᱚ ᱱᱤᱡᱮ ᱱᱤᱡᱮ ᱜᱮ ᱠᱚ ᱢᱚᱱᱮᱜ ᱠᱟᱱᱟ ᱛᱚ ᱟᱹᱰᱤ ᱜᱤᱫᱽᱨᱟᱹ ᱜᱮᱠᱚ ᱢᱚᱱᱮᱜ ᱠᱟᱱᱟ ᱡᱮ ᱤᱧ ᱫᱚ ᱩᱱᱠᱩ ᱠᱷᱚᱱ ᱫᱚ ᱵᱷᱟᱜᱤᱧ ᱠᱷᱮᱞᱟ᱾ ᱢᱟᱱᱮ ᱤᱧ ᱫᱚ ᱩᱱᱠᱩ ᱠᱷᱚᱱ ᱫᱚᱧ ᱪᱮᱛᱟᱱ ᱜᱮᱭᱟ ᱢᱟᱱᱮ ᱚᱱᱠᱟ ᱱᱤᱡᱮ ᱠᱚ ᱢᱚᱱᱮᱜ ᱠᱟᱱᱟ ᱥᱮ ᱟᱫᱚ ᱚᱱᱟ ᱦᱚᱛᱮᱜ ᱛᱮᱜᱮ ᱦᱚᱭᱛᱚ ᱟᱫᱚ ᱱᱤᱡᱮᱨᱟᱜ ᱴᱤᱢ ᱛᱮ ᱵᱟᱠᱚ ᱠᱷᱮᱞ ᱞᱟᱹᱜᱤᱫᱚᱜ ᱠᱟᱱᱟ ᱦᱚᱭᱛᱚ ᱦᱚᱭᱛᱚ ᱱᱤᱡᱚᱥᱚ ᱫᱚ ᱦᱚᱭᱛᱚ ᱵᱷᱟᱜᱮ ᱵᱟᱞᱮ ᱠᱷᱮᱞ ᱫᱟᱲᱮᱜᱼᱟ ᱦᱚᱭᱛᱚ ᱚᱱᱟ ᱠᱷᱟᱹᱛᱤᱨ ᱛᱮᱜᱮ ᱦᱚᱭᱛᱚ ᱢᱚᱱᱮ ᱦᱳᱭᱳᱜ ᱠᱟᱱᱟ ᱵᱟᱠᱚ ᱢᱮᱥᱟᱜ
ᱦᱩᱸ ᱚᱱᱠᱟ ᱱᱟᱜ ᱦᱚᱸ ᱠᱟᱛᱷᱟ ᱦᱩᱭ ᱫᱟᱲᱮᱜᱼᱟ᱾
ᱟᱨ ᱛᱟᱦᱚᱞᱮ ᱮᱸ ᱪᱮᱫ ᱞᱮᱠᱟ ᱟᱯᱮ ᱫᱤᱥᱚᱢ ᱫᱚᱯᱮ ᱯᱮᱠᱴᱤᱥᱮᱫ ᱛᱟᱵᱚᱱᱟ? ᱚᱠᱟ ᱫᱤᱥᱚᱢ ᱫᱚ ᱥᱮᱛᱟᱜ ᱵᱮᱲᱟ? ᱟᱨ ᱚᱱᱟ ᱥᱟᱶᱛᱮ ᱛᱟᱨᱟ ᱥᱤᱧ ᱵᱮᱲᱟ ᱦᱚᱸᱠᱚ ᱯᱮᱠᱴᱤᱥᱟ, ᱟᱯᱮ ᱥᱮᱫ ᱫᱚ ᱪᱮᱫ ᱞᱮᱠᱟ?
ᱟᱞᱮ ᱥᱮᱫ ᱦᱚᱸ ᱯᱮᱠᱴᱤᱥ ᱞᱮᱠᱟ ᱫᱚ ᱵᱟᱠᱚ ᱯᱮᱠᱴᱤᱥ ᱵᱟᱲᱟ ᱭᱮᱫᱟ ᱠᱩ ᱛᱟᱨᱟ ᱥᱤᱧ ᱜᱮᱠᱚ ᱢᱟᱱᱮ ᱪᱟᱜ ᱠᱟᱱᱟ ᱠᱚ ᱰᱟᱹᱦᱤ ᱠᱚ ᱪᱟᱜ ᱠᱟᱱᱟ᱾ ᱪᱟᱞᱟᱜ ᱠᱟᱛᱮᱫ ᱜᱮᱠᱚ ᱰᱟᱭᱨᱮᱠᱴ ᱠᱚ ᱠᱷᱮᱞ ᱠᱟᱱᱟ ᱢᱟᱱᱮ ᱦᱟᱹᱴᱤᱧ ᱠᱟᱛᱮᱫ ᱠᱚ ᱠᱷᱮᱞ ᱠᱟᱱᱟ ᱵᱷᱟᱜᱽ ᱠᱟᱛᱮᱫ ᱠᱚ ᱠᱷᱮᱞ ᱠᱟᱱᱟ᱾ ᱯᱮᱠᱴᱤᱥ ᱠᱟᱹᱴᱤᱡ ᱫᱟᱹᱲ ᱵᱟᱲᱟ ᱭᱟᱹᱧ ᱥᱮ ᱪᱮᱫ ᱡᱟᱦᱟᱱᱟᱜ ᱠᱚ ᱢᱮᱫᱴᱟᱝ ᱚᱣᱟᱨ ᱢᱟᱠ ᱠᱚᱧ ᱠᱚᱨᱟᱣ ᱵᱟᱲᱟᱭᱟ ᱢᱟᱱᱮ ᱚᱱᱠᱟ ᱫᱚ ᱵᱟᱭ ᱧᱮᱞᱚᱜ ᱠᱟᱱᱟ᱾
ᱟᱪᱪᱷᱟ ᱟᱪᱪᱷᱟ, ᱟᱫᱚ ᱱᱤᱛᱚᱜ ᱡᱟᱦᱟᱸ ᱞᱮᱠᱟ ᱧᱮᱞᱚᱜ ᱠᱟᱱᱟ ᱜᱳᱴᱟ ᱫᱤᱥᱚᱢ ᱜᱮ ᱧᱮᱞᱚᱜ ᱠᱟᱱᱟ ᱡᱮ ᱢᱟᱥᱴᱟᱨ ᱠᱚᱠᱚ ᱟᱹᱜᱩᱭᱮᱫ ᱠᱚᱣᱟ, ᱟᱫᱚ ᱚᱡ ᱢᱟᱥᱴᱟᱨ ᱠᱚᱫᱚ ᱯᱮ ᱟᱹᱜᱩᱭᱮᱫ ᱠᱚᱣᱟ ᱥᱮ ᱵᱟᱝ?
ᱢᱟᱥᱴᱟᱨ ᱠᱚᱫᱚ ᱠᱚ ᱦᱮᱡ ᱞᱮᱱ ᱛᱮᱠᱚ ᱦᱮᱡ ᱞᱮᱱ ᱜᱮᱭᱟ ᱞᱟᱦᱟ ᱛᱮᱠᱚ ᱦᱮᱡ ᱵᱟᱲᱟ ᱟᱠᱟᱱᱟ, ᱟᱫᱚ ᱛᱚᱠᱷᱚᱱ ᱢᱟᱱᱮ ᱵᱟᱠᱚ ᱴᱤᱠᱟᱹᱣ ᱫᱟᱲᱮ ᱭᱟᱫᱟ ᱜᱤᱫᱽᱨᱟᱹ ᱠᱚ, ᱵᱟᱠᱚ ᱢᱚᱱᱚ ᱡᱳᱜ ᱫᱤᱭᱮ ᱵᱟᱠᱚ ᱯᱮᱠᱴᱤᱥ ᱫᱟᱲᱮᱭᱟ ᱫᱟ ᱟᱨ ᱵᱟᱠᱚ ᱯᱮᱠᱴᱤᱥ ᱞᱮᱫᱟ᱾ ᱢᱟᱱᱮ ᱦᱳᱡᱩᱜ ᱠᱟᱱ ᱨᱮᱦᱚᱸ ᱢᱟᱥᱴᱟᱨ ᱦᱮᱡ ᱠᱟᱛᱮ ᱨᱮᱦᱚᱸ ᱢᱟᱱᱮ ᱵᱟᱠᱚ ᱠᱚᱴᱟ ᱫᱤᱱ ᱢᱟᱱᱮ ᱵᱚᱱᱫᱚ ᱵᱟᱲᱟ ᱠᱮᱫᱟ ᱠᱚ ᱢᱟᱱᱮ ᱪᱮᱫ ᱛᱮᱪᱚ ᱠᱤᱡᱟᱹᱱᱤ ᱞᱟᱸᱜᱟ ᱛᱮ ᱪᱚ ᱪᱮᱫ ᱛᱮ ᱵᱚᱛᱚᱨ ᱛᱮ ᱪᱚ ᱠᱚ ᱵᱚᱱᱫᱚ ᱵᱟᱲᱟ ᱠᱮᱫᱟ᱾ ᱵᱟᱠᱚ ᱦᱮᱡ ᱞᱮᱱᱟ ᱟᱫᱚ ᱚᱱᱟ ᱠᱷᱟᱹᱛᱤᱨ ᱛᱮ ᱟᱫᱚ ᱩᱱᱤ ᱢᱟᱥᱴᱟᱨ ᱦᱚᱸ ᱵᱤᱨᱚᱠ ᱛᱚᱭ ᱵᱩᱡᱷᱟᱹᱣ ᱠᱮᱫᱟᱭ ᱡᱮ ᱤᱭᱟᱹ ᱵᱟᱠᱚ ᱯᱮᱠᱴᱤᱥ ᱫᱟ ᱡᱮᱦᱮᱛᱩ ᱤᱧ ᱪᱟᱞᱟ ᱠᱟᱛᱮᱫ ᱪᱮᱫ ᱤᱧ ᱪᱤᱠᱟᱹᱭᱟ? ᱚᱱᱠᱟ ᱢᱚᱱᱮ ᱠᱟᱛᱮ ᱟᱫᱚ ᱩᱱᱤ ᱢᱟᱥᱴᱟᱨ ᱦᱚᱭ ᱵᱚᱱᱫᱚ
ᱦᱮᱸ, ᱟᱫᱚ ᱢᱟᱥᱴᱟᱨ ᱦᱚᱸ ᱡᱩᱫᱤ ᱜᱤᱫᱽᱨᱟᱹ ᱵᱟᱝ ᱠᱚ ᱦᱤᱡᱩᱜᱼᱟ ᱟᱫᱚ ᱩᱱᱤ ᱦᱚᱸ ᱵᱤᱱᱟᱹ ᱯᱚᱭᱥᱟ ᱛᱮᱫᱚ ᱵᱟᱭ ᱦᱤᱡᱩᱜ ᱠᱟᱱᱟ ᱩᱱᱤᱭᱟᱜ ᱦᱚᱸ ᱴᱟᱠᱟ ᱯᱚᱭᱥᱟ ᱫᱚᱨᱠᱟᱨᱟ᱾